ᱦᱮᱞᱳ ᱡᱚᱦᱟᱨ ᱜᱮ
ᱦᱮᱸ ᱜᱚᱝᱠᱮ ᱡᱚᱦᱟᱨ ᱜᱮ
ᱦᱳᱭ ᱪᱮᱫ ᱞᱮᱠᱟ ᱱᱟᱯᱟᱭ ᱜᱮᱵᱮᱱ
ᱦᱮᱸ ᱮᱠᱫᱚᱢ ᱱᱟᱯᱟᱭ ᱜᱮᱤ ᱟᱵᱮᱱ ᱜᱮ ᱪᱮᱫ ᱞᱮᱠᱟ
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱱᱟᱯᱟᱭ ᱵᱚᱱ ᱛᱟᱦᱮᱸ ᱞᱮᱱ ᱠᱷᱟᱡ ᱜᱮ ᱱᱚᱣᱟ ᱥᱩᱞᱩᱠ ᱥᱚᱝᱥᱟᱨ ᱨᱮ ᱛᱟᱦᱚᱞᱮ ᱛᱚᱵᱮ ᱟᱯᱮ ᱥᱮᱫ ᱫᱟᱜ ᱡᱟᱹᱲᱤ ᱠᱚ ᱪᱮᱫ ᱞᱮᱠᱟ
ᱜᱚᱢᱠᱮ ᱟᱞᱮ ᱥᱮᱫ ᱫᱟᱜ ᱡᱟᱹᱲᱤᱢ ᱢᱮᱱ ᱞᱮᱠᱷᱟᱱ ᱟᱹᱰᱤ ᱜᱮᱢᱟ ᱫᱟᱜ ᱡᱟᱹᱲᱤ ᱛᱤᱦᱤᱧ ᱥᱮᱛᱟᱜ ᱠᱷᱚᱡ ᱜᱮᱢᱟ ᱟᱹᱰᱤ ᱜᱮ ᱫᱟᱜ ᱠᱮᱫᱟ ᱟᱫᱚ ᱱᱤᱛᱚᱜ ᱫᱚ ᱦᱟᱸᱜ ᱛᱷᱚᱲᱟᱭ ᱟᱹᱥᱩᱨ ᱧᱚᱜ ᱠᱟᱫᱟ ᱟᱫᱚ ᱚᱱᱟ ᱞᱟᱹᱜᱤᱫ ᱛᱮ ᱱᱤᱛᱚᱜ ᱫᱚ ᱜᱚᱰᱟ ᱥᱤᱧ ᱛᱩᱜᱱᱚᱜ ᱠᱟᱱᱟ ᱟᱨ ᱜᱚᱝᱠᱮ ᱟᱯᱮ ᱥᱮᱫ ᱫᱚ ᱪᱮᱫ ᱞᱮᱠᱟ ᱫᱟᱜ ᱡᱟᱹᱲᱤ ᱜᱚᱫ ᱫᱚ ᱚᱱᱛᱮ ᱫᱚ
ᱦᱳᱭ ᱜᱚᱢᱠᱮ ᱟᱞᱮ ᱥᱮᱫ ᱦᱚᱸ ᱫᱟᱜ ᱡᱟᱹᱲᱤ ᱠᱚᱢᱟ ᱱᱟᱦᱟᱜ ᱱᱚᱜᱼᱚᱭ ᱱᱚᱝᱠᱟ ᱦᱟᱱᱮᱢ ᱞᱟᱹᱭ ᱠᱮᱫ ᱞᱮᱠᱟ ᱟᱫᱚ ᱚᱱᱠᱟ ᱢᱟ ᱫᱷᱟᱨᱟ ᱱᱟᱦᱟᱜ ᱢᱟ ᱵᱟᱭ ᱫᱟᱲᱮᱜ ᱠᱟᱱ ᱱᱚᱛᱮ ᱢᱟ ᱱᱚᱛᱮ ᱢᱟ
ᱟᱹᱰᱤ ᱠᱚᱢ ᱱᱟᱦᱟᱜ ᱫᱟᱜ ᱠᱚ ᱱᱟᱦᱟᱜ ᱞᱮ ᱛᱺᱜᱤ ᱠᱟᱜᱼᱟ ᱢᱟᱱᱮ ᱠᱷᱮᱛ ᱠᱚᱨᱮᱦᱚᱸ ᱠᱷᱮᱛ ᱠᱚ ᱱᱟᱦᱟᱜ ᱞᱚᱥᱚᱫ ᱠᱚ ᱵᱟᱝ ᱜᱟᱱᱚᱜ ᱠᱟᱱᱟ ᱢᱟᱱᱮ ᱠᱷᱮᱛ ᱠᱚ ᱞᱟᱹᱦᱩᱫ ᱠᱚᱦᱚᱸ ᱵᱟᱝ ᱜᱟᱱᱚᱜ ᱠᱟᱱᱟ ᱚᱱᱟᱛᱮ ᱫᱟᱜ ᱠᱚ ᱵᱟᱝ ᱦᱩᱭ ᱠᱟᱱᱟ ᱛᱚ ᱱᱮᱛᱟᱨ ᱫᱚ ᱚᱱᱟᱜᱮ ᱛᱟᱸᱜᱤ ᱦᱩᱭᱩᱜ ᱠᱟᱱᱟ ᱫᱟᱜ ᱠᱚ ᱛᱤᱥᱮ ᱫᱟᱜᱟ ᱫᱟᱜ ᱠᱟᱛᱮ ᱤᱭᱟᱹᱜᱼᱟ
ᱟᱵᱚ ᱫᱚ ᱚᱱᱟ ᱥᱮᱨᱢᱟ ᱫᱟᱜ ᱛᱮᱜᱮ ᱵᱚᱱ ᱪᱟᱥᱟ ᱵᱟᱝ ᱫᱟᱜ ᱞᱮᱠᱷᱟᱡ ᱫᱚ ᱢᱩᱥᱠᱤᱞ ᱞᱚᱜ ᱜᱮᱭᱟ
ᱦᱳᱭ ᱦᱳᱭ ᱦᱳᱭ ᱟᱨ ᱠᱮᱱᱮᱞ ᱠᱚ ᱥᱮ ᱱᱚᱣᱟ ᱮᱱᱛᱮ ᱵᱳᱨᱤᱝ ᱠᱚ ᱱᱟᱦᱟᱜ ᱵᱟᱹᱱᱩᱜᱼᱟᱛᱚ ᱩᱱᱟᱹᱜ ᱫᱚ ᱡᱮ ᱱᱚᱛᱮ ᱚᱱᱠᱟ ᱪᱟᱥ ᱠᱟᱹᱢᱤ ᱠᱚ ᱱᱟᱦᱟᱜ ᱢᱟᱱᱮ ᱵᱟᱛᱨᱟᱜᱼᱟ ᱥᱮ ᱚᱱᱟ ᱤᱭᱟᱹ ᱦᱩᱭᱩᱜᱼᱟ ᱦᱳᱭ ᱥᱮ
ᱦᱳᱭ ᱚᱱᱟ ᱚᱱᱟ ᱦᱚᱸ ᱠᱟᱱ ᱜᱮᱭᱟ
ᱟᱨ ᱡᱟᱦᱟᱸ ᱠᱚᱥᱮᱫ ᱚᱱᱠᱟ ᱠᱮᱱᱮᱞ ᱠᱚ ᱢᱮᱱᱟᱜᱼᱟ ᱫᱟᱜ ᱠᱚ ᱢᱮᱱᱟᱜᱼᱟ ᱟᱨ ᱤᱭᱟᱹ ᱠᱚ ᱟᱹᱰᱤᱜᱟᱱ ᱚᱱᱠᱟᱱ ᱮᱱᱛᱮᱱ ᱟᱥᱟᱱ ᱡᱤᱱᱤᱥ ᱢᱮᱱᱟᱜᱼᱟ ᱛᱟᱦᱚᱞᱮ ᱟᱵᱚ ᱫᱚ ᱦᱟᱸᱜ ᱟᱹᱰᱤ ᱚᱱᱮ ᱚᱱᱠᱟ ᱵᱚᱱ ᱟᱥᱟᱱ ᱜᱚᱫᱚᱜ ᱜᱮᱭᱟ ᱡᱩᱚᱫᱤ ᱛᱟᱦᱮᱸ ᱞᱮᱱ ᱠᱷᱟᱡ ᱟᱨ ᱵᱟᱠᱟᱱᱡ ᱫᱚ ᱱᱤᱛᱚᱜ ᱢᱟ ᱵᱟᱹᱱᱩᱜᱼᱟ ᱮᱱᱛᱮᱫ ᱟᱫᱚ ᱪᱮᱫ ᱵᱚᱱ ᱢᱮᱱ ᱫᱟᱲᱮᱭᱟᱜᱼᱟ ᱵᱟᱹᱱᱩᱜ ᱠᱷᱟᱡ ᱫᱚᱱᱟᱜ ᱚᱱᱟ ᱛᱚ ᱵᱟᱵᱚᱱ ᱢᱮᱱ ᱫᱟᱲᱮᱭᱟᱜᱼᱟ ᱱᱤᱛᱳᱜ ᱫᱚ ᱟᱫᱚ ᱵᱟᱹᱱᱩᱜ ᱟᱛᱚ ᱮᱱᱛᱮᱫ ᱢᱤᱫ ᱫᱚᱢ ᱜᱮ ᱱᱟᱦᱟᱜ ᱵᱚᱪᱷᱚᱨ ᱨᱮ ᱫᱟᱜ ᱥᱮᱨᱢᱟ ᱡᱚᱠᱷᱚᱱᱮ ᱫᱟᱜᱽ ᱛᱟᱦᱮᱱᱟ ᱩᱱ ᱥᱚᱢᱚᱭ ᱜᱮ ᱛᱮᱜᱮ ᱪᱟᱥ ᱠᱟᱹᱢᱤ ᱠᱚᱫᱚ ᱱᱚᱛᱮ ᱫᱚ ᱦᱩᱭᱩᱜ ᱛᱟᱦᱮᱱᱟ᱾ ᱢᱤᱫ ᱫᱚᱢ ᱜᱮ ᱱᱟᱦᱟᱜ ᱵᱚᱪᱷᱚᱨ ᱨᱮ ᱱᱟᱦᱟᱜ ᱦᱳᱭ ᱟᱫᱚ ᱛᱮᱜᱮ ᱞᱟᱹᱭᱵᱤᱱ ᱪᱮᱫ ᱞᱮᱠᱟ ᱟᱯᱮᱥᱮᱫ ᱫᱚ ᱛᱤᱱᱟᱹᱜ ᱫᱚᱢ ᱯᱮ ᱪᱟᱥ ᱠᱟᱹᱢᱤ ᱠᱚᱯᱮ ᱠᱚᱨᱟᱣ ᱛᱟᱦᱮᱱᱟ ᱛᱤᱱᱟᱹᱜ ᱫᱚ ᱨᱚᱦᱚᱭ ᱛᱟᱦᱮᱱᱟ
ᱛᱚ ᱜᱚᱝᱠᱮ ᱟᱞᱮᱥᱮᱫ ᱧᱮᱞ ᱞᱮᱠᱷᱟᱡ ᱫᱚ ᱚᱱᱠᱟ ᱜᱮ
ᱦᱮᱸ
ᱦᱮᱸ ᱟᱞᱮ ᱦᱚᱸ ᱥᱮᱨᱢᱟ ᱫᱟᱜ ᱛᱮᱜᱮᱞᱮ ᱪᱟᱥ ᱵᱟᱲᱟᱭ ᱜᱮᱭᱟ ᱱᱚᱣᱟ ᱥᱤᱡᱤᱱ ᱜᱮᱞᱮ ᱱᱚᱣᱟ ᱟᱥᱟᱲ ᱵᱚᱸᱜᱟ ᱟᱵᱚ ᱱᱚᱣᱟ ᱛᱚ ᱟᱨ ᱢᱤᱫ ᱥᱤᱡᱮᱱ ᱜᱮᱞᱮ ᱪᱟᱥ ᱵᱟᱲᱟᱭ ᱜᱮᱭᱟ ᱪᱟᱜ ᱠᱤ ᱚᱱᱠᱟ ᱫᱟᱜ ᱥᱩᱵᱤᱫᱷᱟ ᱠᱚᱦᱚᱸ ᱵᱟᱹᱪᱩᱜ ᱟᱠᱟᱫᱟ ᱛᱚ ᱠᱷᱟᱞᱤ ᱚᱱᱠᱟ ᱜᱟᱹᱰᱭᱟᱹ ᱠᱚᱜᱮ ᱢᱮᱱᱟᱜ ᱠᱟᱫᱟ ᱠᱟᱹᱴᱤᱡ ᱛᱚ ᱚᱱᱟᱛᱮᱦᱚᱸ ᱪᱟᱥ ᱵᱟᱝ ᱦᱩᱭᱩᱜ ᱜᱮᱭᱟ ᱥᱮ
ᱦᱮᱸ
ᱱᱚᱝᱠᱟ ᱥᱚᱵᱽᱡᱤ ᱠᱚᱞᱮ ᱪᱟᱥ ᱵᱟᱲᱟᱭ ᱛᱮᱜᱮ ᱡᱚᱢ ᱵᱟᱠᱷᱨᱟ ᱚᱲᱟᱜ ᱡᱚᱢ ᱵᱟᱠᱷᱨᱟ ᱜᱮ ᱛᱚ ᱜᱚᱝᱠᱮ ᱟᱯᱮ ᱥᱮᱫ ᱫᱚ ᱪᱮᱫᱞᱮᱠᱟ ᱚᱱᱟ ᱠᱚᱨᱮ ᱫᱚ ᱥᱚᱵᱡᱤ ᱠᱚᱯᱮ ᱪᱟᱥ ᱵᱟᱲᱟᱭ ᱜᱮᱭᱟ ᱥᱮ ᱵᱟᱝ
ᱦᱚᱸ, ᱦᱳᱭ ᱥᱚᱵᱡᱤ ᱠᱚᱫᱚ ᱪᱟᱥ ᱵᱟᱲᱟ ᱦᱩᱭᱩᱜ ᱠᱟᱱ ᱜᱮᱭᱟ ᱦᱚᱭᱛᱳ ᱟᱫᱚ ᱾ ᱮᱱᱛᱮᱱ-ᱱᱟ ᱠᱚᱪᱟ ᱠᱚᱨᱮᱜᱮ ᱱᱟᱦᱟᱜ ᱵᱟᱲᱜᱮ ᱠᱚᱨᱮᱜᱮ ᱟᱫᱚ ᱱᱚᱛᱮ ᱫᱚ ᱱᱟᱜ ᱚᱱᱟ ᱟᱨ ᱡᱚᱠᱷᱚᱱ ᱥᱤᱡᱤᱱ ᱛᱤᱭᱳᱜᱚᱜ ᱛᱟᱦᱮᱱᱟ ᱥᱚᱵᱽᱡᱤ ᱠᱚ ᱨᱚᱦᱚᱭ ᱨᱮᱭᱟᱜ ᱚᱱᱟ ᱚᱠᱛᱮ ᱫᱚ ᱱᱟᱜ ᱠᱟᱡᱟᱠ ᱠᱤ ᱨᱚᱦᱚᱭ ᱦᱩᱭᱩᱜ ᱛᱟᱦᱮᱱᱟ? ᱡᱮᱢᱚᱱ-ᱱᱟᱜ
ᱤᱸ-ᱠᱤᱸᱜ ᱾
ᱦᱚᱸ ᱛᱩᱫ ᱛᱮᱭᱟᱜ ᱠᱚᱜᱮ ᱱᱚᱣᱟ ᱵᱟᱲᱜᱮ ᱠᱚᱨᱮ, ᱢᱟᱹᱨᱤᱪ ᱦᱩᱭᱮᱱᱟ, ᱵᱮᱸᱜᱟᱲ ᱠᱩᱲᱡᱟᱹ ᱠᱚ, ᱟᱹᱞᱩ, ᱯᱚᱴᱚᱞ, ᱡᱤᱸᱜᱟᱹ ᱦᱳᱭ ᱥᱮ ᱟᱨᱦᱚᱸ ᱮᱢᱟᱱ ᱛᱮᱭᱟᱜ ᱟᱨᱦᱚᱸ ᱚᱸ- ᱠᱟ ᱡᱤᱱᱤᱥ ᱛᱤᱱᱟᱹᱜ ᱢᱮᱱᱟᱜ ᱱᱟᱦᱟᱜ ᱚᱸᱠᱟᱜᱮ ᱟᱹᱰᱤ, ᱟᱹᱰᱤ ᱟᱸᱴ ᱢᱮᱱᱟᱜᱼᱟ, ᱚᱸᱠᱟᱱᱟᱜ ᱚᱱᱟ ᱠᱚᱜᱮ ᱨᱚᱦᱚᱭ ᱵᱟᱲᱟ ᱠᱚ ᱦᱩᱭᱩᱜ, ᱛᱟᱦᱮᱸᱱᱟ ᱚᱱᱟ ᱠᱚᱜᱮ ᱠᱩᱜ ᱤᱥᱤᱱ ᱟᱨᱩᱭ ᱛᱟᱦᱮᱸᱱᱟ ᱚᱱᱟ ᱠᱚᱜᱮ, ᱵᱟᱡᱟᱨ ᱯᱮᱫᱚ ᱠᱤᱨᱤᱧ ᱠᱚᱫᱚ ᱱᱟᱜ ᱩᱱᱟᱹ- ᱚᱱᱟ ᱨᱮᱜᱮ ᱛᱚ ᱵᱟᱝ ᱦᱩᱭᱩᱜ ᱛᱟᱦᱮᱸᱱᱟ ᱚᱱᱟ, ᱧᱟᱢᱚᱜ ᱛᱟᱦᱮᱸᱱᱟ ᱚᱱ ᱚᱱᱛᱮ, ᱚᱸᱛᱮ ᱨᱮᱜᱮ ᱛᱚ ᱚᱱᱟ ᱤᱭᱟᱹᱛᱮ, ᱟᱹᱛᱩ ᱫᱮᱦᱟᱛ ᱨᱮᱜᱮ ᱧᱟᱢᱚᱜ ᱛᱮᱦᱮᱱᱟ, ᱟᱫᱚ ᱱᱟᱦᱟᱜ ᱚᱸᱠᱟ ᱩᱱᱟᱹᱜ ᱰᱷᱮᱨ ᱩᱸᱠᱚ ᱫᱚ ᱱᱟᱦᱟᱜ ᱢᱤᱫ ᱵᱟᱨ ᱦᱚᱲ ᱫᱚ ᱱᱟᱜ ᱢᱮᱱᱟᱜ ᱠᱚᱣᱟ ᱡᱮᱢᱚᱱ ᱴᱟᱺᱰᱤ ᱠᱩ ᱢᱮᱱᱟᱜ ᱛᱟᱠᱩᱣᱟᱹ ᱠᱷᱮᱛ ᱠᱚ ᱢᱮᱱᱟᱜ ᱛᱟᱠᱚᱣᱟ ᱰᱷᱮᱨ ᱰᱷᱮᱨ᱾ ᱛᱟᱦᱮᱞᱮ ᱩᱸᱠᱩ ᱫᱚ ᱰᱷᱮᱨ ᱰᱷᱮᱨ ᱜᱮ ᱱᱟᱜ ᱠᱚ ᱪᱟᱥᱟ, ᱰᱷᱮᱨ ᱰᱷᱮᱨ ᱨᱮᱱᱟᱜ ᱠᱚ ᱨᱚᱦᱚᱭ ᱮᱫᱟ ᱦᱳᱭ ᱥᱮ, ᱟᱨ ᱡᱟᱦᱟᱸᱭ ᱠᱚ ᱡᱩᱫᱤ ᱵᱟᱹᱱᱩᱜ ᱛᱟᱠᱚᱣᱟ ᱠᱚᱢ ᱜᱮ ᱛᱟᱠᱚᱣᱟ ᱮᱠᱟᱞ ᱛᱮᱜᱮ, ᱫᱚ ᱩᱸᱠᱩ ᱫᱚ ᱚᱱᱟ ᱠᱚᱢᱟᱜ ᱛᱮᱜᱮ ᱦᱟᱸᱜ ᱢᱟᱱᱮ ᱚᱱᱟ ᱵᱟᱲᱜᱮ ᱠᱚ, ᱩᱛᱩ ᱛᱮᱭᱟᱜ ᱛᱮᱜᱮ ᱱᱟᱦᱟᱜ ᱚᱱᱟ ᱛᱮᱜᱮ ᱠᱚ ᱤᱭᱟᱹᱭᱮᱫᱟ, ᱚᱱᱟ ᱛᱮᱜᱮ ᱠᱚ ᱠᱩᱲᱟᱹᱣ ᱛᱟᱦᱮᱸᱱᱟ, ᱦᱮᱸᱻ ᱦᱮᱸ᱾
ᱛᱚ ᱜᱚᱝᱠᱮ ᱟᱨ ᱻᱱᱚᱠᱟ ᱪᱟᱥᱵᱟᱥ ᱱᱤᱭᱮ ᱟᱨ ᱪᱮᱫ ᱵᱤᱱ ᱪᱮᱫ ᱠᱚᱵᱮᱱ ᱠᱟᱹᱢᱤ ᱵᱟᱲᱟᱭ ᱜᱮᱭᱟ ᱟᱵᱮᱱᱟᱜ?
ᱦᱟᱸ, ᱪᱟᱥᱵᱟᱥ ᱠᱟᱹᱢᱤ ᱠᱚᱫᱚ ᱚᱱᱟ ᱱᱤᱭᱟᱹ ᱠᱟᱹᱢᱤ ᱠᱚᱨᱮ ᱜᱮ ᱱᱤᱭᱟᱹ ᱠᱚᱨᱮ ᱜᱮ ᱱᱟᱦᱟᱜ ᱠᱟᱹᱢᱤ ᱵᱟᱲᱟ ᱦᱩᱭᱩᱜ ᱛᱟᱦᱮᱸᱱᱟ,
ᱟᱪᱻᱪᱷᱟ,
ᱤᱱᱟᱹ ᱠᱚᱜᱮ ᱚᱲᱟᱜ ᱠᱚᱨᱮ ᱜᱮ
ᱱᱚᱠᱟ ᱠᱷᱮᱞᱟ ᱫᱷᱚᱞᱟ ᱠᱚᱫᱚ ᱪᱮᱫ ᱞᱮᱠᱟ ᱠᱷᱮᱞ ᱟᱠᱟᱱᱟ ᱵᱮᱱ ᱥᱮ ᱵᱟᱝ ᱱᱚᱠᱟ ᱠᱟᱹᱴᱤᱡ ᱯᱷᱩᱴᱵᱚᱞ ᱠᱩ?
ᱦᱚᱸ! ᱦᱳᱭ ᱜᱮ ᱜᱚᱢᱠᱮ ᱚᱱᱟᱫᱚ ᱡᱟᱦᱟᱸ ᱵᱮᱱ ᱞᱟᱹᱭ ᱠᱮᱫ ᱯᱷᱩᱴᱵᱚᱞ ᱥᱮ ᱠᱤᱨᱤᱠᱮᱴ ᱥᱮ ᱮᱢᱟᱱ ᱜᱮ ᱟᱹᱰᱤᱜᱟᱱ ᱚᱱᱠᱟᱱ
ᱠᱷᱮᱞᱟ ᱠᱚ ᱛᱟᱦᱮᱱ ᱜᱮᱭᱟ ᱥᱮ ᱡᱟᱦᱟᱸᱭ ᱠᱩ ᱠᱷᱮᱞ ᱵᱟᱲᱟᱭ ᱜᱮᱭᱟ ᱾ ᱛᱚ ᱜᱚᱝᱠᱮ ᱠᱷᱮᱞ ᱵᱟᱲ ᱟᱵᱮᱱ ᱫᱚ?
ᱦᱳᱭ ᱟᱹᱞᱤᱧ ᱫᱚ ᱦᱟᱸᱜ ᱯᱩᱨᱟᱹ ᱠᱚ ᱟᱹᱰᱤ ᱟᱸᱴᱞᱤᱧ ᱠᱩᱥᱤᱭᱟᱜ ᱛᱟᱦᱮᱱᱟ ᱠᱷᱮᱞᱳᱰ ᱠᱚᱫᱚ ᱡᱮᱢᱚᱱ ᱦᱩᱭᱱᱟ ᱯᱷᱩᱴᱵᱚᱞ ᱜᱟᱛᱮᱜ ᱦᱩᱭᱱᱟ ᱠᱨᱤᱠᱮᱴ ᱦᱩᱭᱱᱟ ᱚᱱᱟ ᱠᱚᱨᱮᱱ ᱫᱚ ᱱᱟᱜ ᱟᱹᱰᱤ ᱡᱟᱹᱥᱛᱤ ᱞᱤᱧ ᱠᱩᱥᱤᱭᱟᱜᱼᱟ ᱡᱮᱢᱚᱱ ᱥᱤᱡᱮᱱ ᱨᱮᱦ ᱯᱷᱩᱴᱵᱚᱞ ᱠᱷᱮᱞᱟ ᱠᱚ ᱱᱚᱜᱼᱚᱭ ᱱᱤᱛᱚᱜ ᱫᱤᱱ ᱛᱤᱭᱟᱹᱜᱱᱟ ᱟᱞᱮᱥᱮᱫ ᱫᱚ ᱱᱟᱦᱟᱜ ᱟᱹᱰᱤ ᱡᱟᱹᱥᱛᱤ ᱯᱷᱩᱴᱵᱚᱞ ᱠᱷᱮᱞᱟ ᱠᱚ ᱦᱩᱭᱩᱜᱼᱟ ᱚᱱᱠᱟ ᱠᱷᱮᱞᱟ ᱠᱚᱠᱚ ᱫᱚᱦᱚᱭ ᱛᱟᱦᱮᱱᱟ ᱟᱫᱚ ᱚᱱᱟ ᱨᱮᱜᱮ ᱠᱷᱮᱞ ᱠᱚᱦᱚᱸ ᱱᱟᱜ ᱦᱩᱭᱩᱜ ᱛᱟᱦᱮᱱᱟ ᱟᱫᱚ ᱟᱹᱞᱤᱧ ᱫᱚ ᱱᱟᱦᱟᱜ ᱡᱟᱹᱥᱛᱤ ᱫᱚ, ᱞᱟᱦᱟ ᱛᱮᱞᱤᱧ ᱠᱷᱮᱞᱳᱜ ᱠᱟᱱ ᱛᱟᱦᱮᱸᱱᱟ, ᱟᱻᱯᱮ ᱵᱟᱨ ᱯᱮ ᱵᱚᱪᱷᱚᱨ ᱞᱟᱦᱟ ᱟᱫᱚ ᱱᱤᱛᱚᱜ ᱫᱚ ᱱᱟᱸᱜ ᱛᱷᱚᱲᱟ ᱦᱟᱱᱛᱮ ᱱᱟᱛᱮ ᱱᱤᱡᱟᱨ ᱠᱟᱹᱢᱤ ᱠᱚᱦᱚᱸ ᱚᱱᱟ ᱧᱮᱞ ᱦᱩᱭᱩᱜ ᱠᱟᱱᱟ ᱱᱟᱜ ᱠᱷᱤᱞᱟᱹᱣ ᱫᱷᱩᱞᱚᱲ ᱨᱮ ᱮᱱᱛᱮ ᱩᱱᱟᱹᱜ ᱫᱟᱹᱲ ᱵᱟᱲᱟᱭ ᱵᱟᱝ ᱦᱩᱭᱩᱜ ᱠᱟᱱᱟ ᱱᱤᱛᱚᱜ ᱫᱚ᱾ ᱦᱳᱭ ᱥᱮ ᱟᱨ ᱠᱷᱮᱞᱳᱰ ᱨᱮᱦᱚᱸ ᱱᱟᱸᱜ ᱚᱸᱠᱟ ᱜᱮ ᱴᱷᱤᱠ ᱴᱷᱟᱠ ᱚᱱᱠᱟ